ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ
ᱦᱳᱭ ᱡᱚᱦᱟᱨ ᱜᱮ ᱟᱹᱞᱤᱧᱟᱜ ᱟᱲᱟᱝ ᱵᱮᱱ ᱟᱸᱡᱚᱢᱮᱫ ᱠᱟᱱ ᱜᱮᱭᱟ
ᱦᱮᱸ ᱜᱚᱢᱠᱮ ᱢᱚᱸᱡᱽ ᱜᱮ ᱟᱸᱡᱚᱢᱚᱜ ᱠᱟᱱᱟ ᱜᱚᱝᱠᱮ ᱟᱹᱞᱤᱧᱟᱜ
ᱦᱳᱭ ᱟᱵᱮᱱ ᱦᱚᱸ ᱟᱵᱮᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾
ᱟᱪᱪᱷᱟ ᱜᱚᱝᱠᱮ ᱛᱟᱦᱚᱞᱮ ᱱᱤᱛᱚᱜ ᱫᱚ ᱚᱠᱟᱨᱮ ᱢᱮᱱᱟᱜ ᱵᱮᱱᱟ
ᱜᱚᱝᱠᱮ ᱱᱤᱛᱚᱜ ᱫᱚ ᱚᱲᱟᱜ ᱠᱚᱨᱮ ᱜᱮ ᱱᱟᱦᱱᱟᱼᱜ ᱠᱷᱮᱛ ᱠᱚᱨᱮᱱᱟᱜ ᱠᱟᱹᱢᱤ ᱪᱟᱞᱟᱣ ᱵᱟᱲᱟᱜ ᱠᱟᱱᱟ᱾
ᱚᱱᱟ ᱦᱚᱸ ᱠᱟᱛᱷᱟ ᱠᱟᱱ ᱜᱮᱭᱟ ᱜᱚᱝᱠᱮ, ᱦᱮᱸ ᱜᱚᱝᱠᱮ ᱪᱮᱫ ᱵᱤᱱ ᱞᱟᱹᱭᱮᱫ ᱛᱟᱦᱮᱸᱫ
ᱢᱮᱱᱮᱫ ᱠᱟᱱᱟᱞᱤᱧ ᱱᱟᱯᱟᱭ ᱵᱟᱲᱟ ᱜᱮᱭᱟᱵᱱ ᱛᱚ᱾
ᱦᱮᱸ ᱜᱚᱝᱠᱮ ᱱᱟᱯᱟᱭ ᱵᱟᱲᱟ ᱜᱮ ᱜᱚᱝᱠᱮ ᱛᱟᱦᱚᱞᱮ ᱟᱹᱵᱤᱱ ᱫᱚ ᱚᱠᱟᱞᱮᱠᱟ ᱢᱮᱱᱟᱜ ᱵᱤᱱᱟ᱾
ᱦᱳᱭ ᱢᱮᱱ ᱠᱮᱫᱟᱞᱤᱧ ᱟᱹᱞᱤᱧ ᱦᱚᱸ ᱱᱟᱯᱟᱭ ᱵᱟᱲᱟ ᱜᱮ ᱜᱚᱜᱚᱼᱵᱟᱵᱟ ᱵᱚᱭᱦᱟ ᱢᱤᱥᱨᱟ ᱡᱚᱛᱚ ᱦᱚᱲ ᱜᱮᱞᱮ ᱱᱟᱯᱟᱭ ᱵᱟᱲᱟ ᱜᱮᱭᱟ, ᱪᱟᱸᱫᱚᱳ ᱵᱟᱵᱟᱣᱟᱜ ᱟᱥᱤᱨᱵᱟᱫᱽ ᱛᱮ᱾ ᱟᱨ ᱱᱚᱝᱠᱟ ᱜᱮ ᱡᱮᱢᱚᱱ ᱵᱚᱱ ᱛᱟᱦᱮᱱ ᱥᱩᱞᱩᱠ ᱟᱨ ᱱᱟᱯᱟᱭ ᱛᱮᱜᱮ ᱛᱚᱵᱮ ᱜᱚᱝᱠᱮ ᱟᱵᱤᱱ ᱜᱮᱦᱟᱸᱜ ᱪᱮᱫ ᱠᱚᱵᱮᱱ ᱪᱤᱠᱟᱹ ᱵᱟᱲᱟᱭᱮᱫ ᱠᱟᱱᱟ ᱦᱟᱸᱜ ᱱᱤᱛᱚᱜ ᱫᱚ
ᱟᱹᱵᱤᱱ ᱜᱚᱝᱠᱮ ᱟᱹᱞᱤᱧ ᱦᱚᱸ ᱱᱚᱜᱼᱚᱭ ᱱᱤᱛᱚᱜ ᱢᱮᱥᱠᱚᱨᱮ ᱠᱚᱨᱮᱜᱮ ᱢᱮᱱᱟᱜ ᱞᱤᱧᱟᱹ ᱱᱟᱜ ᱟᱫᱚ ᱚᱞᱚᱜ ᱯᱟᱲᱦᱟᱜ ᱦᱩᱭᱩᱜ ᱠᱟᱱᱟ ᱛᱚ ᱱᱤᱛᱚᱜ ᱫᱚ ᱟᱫᱚ ᱚᱲᱟᱜ ᱠᱚᱫᱚ ᱱᱟᱜ ᱵᱟᱝ ᱪᱟᱞᱟᱣ ᱦᱩᱭᱠᱟᱱᱟ ᱱᱟᱟᱜ ᱫᱚ ᱪᱟᱞᱞᱟᱣ ᱦᱩᱭᱩᱜᱼᱟ ᱱᱟᱟᱜ ᱪᱟᱥ ᱫᱤᱱ ᱥᱮᱴᱨᱮᱱ ᱛᱟᱵᱚ ᱱᱟᱜ
ᱮᱠᱡᱟᱢ ᱠᱚ ᱪᱟᱞᱟᱜ ᱠᱷᱟᱹᱤᱨ ᱱᱟᱟᱸᱜ ᱚᱲᱟᱜ ᱠᱚᱫᱚ ᱟᱹᱣᱨᱤ ᱞᱧ ᱪᱟᱞᱟᱜᱼᱟ ᱾
ᱟᱪᱪᱷᱟ ᱟᱪᱪᱷᱟ ᱟᱪᱪᱷᱟ ᱴᱷᱤᱠ ᱜᱮᱮᱭᱟ ᱾ ᱚᱲᱟᱜ ᱨᱮᱭᱟᱜ ᱠᱟᱹᱢᱤ ᱢᱟᱟᱜ ᱛᱮ ᱧᱮᱞ ᱡᱟᱹᱨᱩᱲ ᱜᱮᱭᱟ, ᱟᱨ ᱱᱤᱡᱮᱨᱟᱜ ᱠᱟᱹᱢᱤ ᱦᱩᱱᱟᱹᱤᱡ ᱧᱮᱞ ᱡᱩᱲ ᱜᱮᱭᱟ ᱾ ᱟᱨ ᱛᱷᱚᱲᱟ ᱛᱷᱚᱲᱟ ᱛᱮ ᱛᱤᱱᱟᱹᱜ ᱜᱟᱱ ᱫᱟᱲᱮᱭᱟᱜ
ᱦᱮᱸ ᱡᱟ ᱡᱟ ᱩᱰᱟᱹᱝᱹ ᱠᱚ ᱥᱚᱢᱚᱭ ᱵᱚᱱ ᱧᱟᱢᱟ, ᱤᱱᱟᱹ ᱛᱮᱜᱮ ᱠᱟᱨᱚᱱ ᱵᱟᱠᱚ ᱢᱮᱱᱟ ᱡᱮ, ᱥᱚᱢᱚᱭ ᱢᱟᱱᱮ ᱡᱟᱦᱟᱱ ᱠᱟᱹᱢᱤ ᱜᱮ ᱦᱩᱰᱤᱧ ᱠᱟᱹᱢᱤ ᱫᱚ ᱵᱟᱝ ᱠᱟᱱᱟ ᱥᱮ ᱾
ᱟᱵᱮᱱ ᱴᱷᱮᱱ ᱛᱷᱚᱲᱟ ᱴᱟᱣᱟᱨ ᱰᱤᱥᱴᱟᱵ ᱟᱠᱟᱱᱟ ᱟᱫᱚ ᱦᱟᱸᱜ ᱡᱟᱭᱜᱟ ᱧᱚᱜ ᱨᱮᱠᱷᱟ ᱪᱟᱞᱟᱜ ᱵᱮᱱ, ᱧᱟᱢᱚᱜ ᱡᱟᱭᱜᱟᱨᱮ ᱤᱱᱴᱟᱨᱱᱮᱴ ᱧᱟᱢᱚᱜ ᱡᱟᱭᱜᱟ ᱨᱮ
ᱢᱮᱱ ᱫᱟᱞᱤᱧ,
ᱛᱚᱵᱮ ᱜᱚᱝᱠᱮ ᱢᱮᱱᱮᱫ ᱠᱟᱱᱟᱞᱤᱧ, ᱦᱳᱭ ᱞᱟᱹᱭ ᱵᱮᱱ ᱾
ᱢᱮᱱᱫᱟᱞᱤᱧ?
ᱦᱮᱸ ᱜᱚᱝᱠᱮ ᱢᱮᱱᱮᱫ ᱛᱟᱦᱮᱞᱤᱤᱧ ᱢᱟᱱᱮ ᱦᱟᱯᱲᱟᱢ ᱢᱟᱱᱮ ᱯᱟᱹᱦᱤᱞ ᱠᱷᱚᱱᱟᱜ ᱠᱚ ᱞᱟᱹᱭ ᱟᱹᱜᱩ ᱠᱟᱫᱟ ᱡᱮ, ᱡᱟᱦᱟᱱ ᱠᱟᱹᱢᱤ ᱜᱮ ᱦᱩᱰᱤᱧ ᱠᱟᱹᱢᱤ ᱫᱚ ᱵᱟᱝ ᱠᱟᱱᱟ ᱥᱮ ᱡᱮ ᱚᱞᱚᱜ ᱯᱟᱲᱦᱟᱣ ᱥᱟᱶ ᱥᱟᱶᱛᱮ ᱡᱚᱛᱚ ᱠᱤᱪᱷᱩ ᱜᱮ ᱥᱮᱬᱟ ᱜᱮ ᱱᱟᱯᱟᱭᱟ ᱾
ᱦᱸ ᱟᱨᱦᱚᱸ ᱢᱤᱫ ᱫᱷᱷᱟᱚᱢ ᱞᱟᱹᱭ ᱵᱮᱱ ᱵᱟᱞᱤᱧ ᱟᱸᱚᱢ ᱛᱳᱜ ᱞᱮᱫᱟ᱾ ᱛᱷᱚᱲᱟ ᱟᱵᱮᱱ ᱴᱷᱮᱱ ᱛᱷᱚᱲᱟ ᱱᱮᱴ ᱰᱤᱥᱴᱟᱵᱚᱜ ᱠᱟᱱᱟ ᱾
ᱢᱮᱱᱫᱟᱞᱤᱧ ᱜᱚᱝᱠᱮ ᱡᱟᱦᱟᱱ ᱠᱟᱹᱢᱤ ᱜᱮ, ᱦᱩᱰᱤᱧ ᱠᱟᱹᱢᱤ ᱫᱚ ᱦᱩᱰᱤᱧ ᱫᱚ, ᱵᱟᱝᱵᱚᱱ ᱢᱚᱱᱮᱭᱟ ᱠᱟᱨᱚᱱ ᱦᱩᱭᱩᱜ ᱠᱟᱱᱟ, ᱡᱮᱢᱚᱱ ᱚᱞᱚᱜ ᱯᱟᱲᱦᱟᱜ ᱥᱟᱶ ᱥᱟᱶᱛᱮ, ᱟᱵᱩᱣᱟᱜ ᱥᱟᱶᱛᱟ ᱨᱮᱱᱟᱜ ᱦᱚᱸ ᱡᱚᱛᱚ ᱠᱤᱪᱷᱩ ᱥᱮᱬᱟ ᱞᱟᱹᱠᱛᱤ ᱠᱟᱱ ᱛᱟᱵᱚᱱᱟ ᱾
ᱴᱷᱤᱠ ᱴᱷᱤᱠ ᱴᱷᱤᱠ ᱾ ᱦᱳᱭ ᱟᱵᱚ ᱮᱠᱪᱩᱭᱮᱞᱤ ᱡᱚᱛᱚ ᱦᱚᱲᱜᱮ ᱪᱮᱫ ᱪᱮᱫ ᱨᱮᱭᱟᱜ ᱫᱚᱨᱠᱟᱨ ᱢᱮᱱᱟᱜ ᱛᱟᱵᱚᱱᱟ ᱾
ᱦᱮᱸ
ᱟᱨ ᱚᱱᱮ ᱠᱚ ᱢᱮᱱᱟ ᱮᱠᱮᱱ ᱚᱞ ᱯᱟᱲᱦᱟᱣ ᱜᱮᱵᱚᱱ ᱚᱞ ᱯᱟᱲᱦᱟᱜᱼᱟ ᱾ ᱚᱱᱟ ᱠᱟᱛᱷᱟ ᱵᱟᱝ ᱠᱟᱱᱟ, ᱥᱚᱢᱟᱡ ᱨᱮᱭᱟᱜ ᱦᱚᱸ ᱠᱟᱹᱢᱤ ᱡᱟᱹᱨᱩᱲ ᱜᱮᱭᱟ ᱾ ᱱᱤᱛᱚᱜ ᱪᱮᱫ ᱞᱮᱠᱟᱵᱱ ᱢᱮᱱᱟ ᱡᱟᱦᱟᱱᱟᱜ ᱠᱟᱹᱢᱤ ᱫᱚ ᱮ ᱠᱟᱹᱢᱤ ᱵᱷᱤᱛᱨᱤ ᱨᱮ ᱠᱟᱹᱴᱤᱡ ᱞᱟᱹᱴᱩ ᱫᱚ ᱚᱠᱟ ᱚᱠᱟᱴᱟᱜ ᱠᱟᱹᱢᱤ ᱦᱚᱸ ᱮᱱᱛ ᱠᱟᱹᱴᱤᱡ ᱞᱟᱹᱴᱩ ᱫᱚ ᱵᱟᱹᱱᱩᱜᱼᱟ᱾ ᱡᱚᱛᱚ ᱠᱟᱹᱢᱤ ᱜᱮ ᱮᱛᱮᱫ ᱥᱚᱢᱟᱱ ᱧᱮᱞ ᱡᱩᱲᱟ ᱟᱨ ᱠᱟᱹᱢᱤ ᱨᱮᱭᱟᱜ ᱫᱚ ᱱᱤᱡᱮᱨ ᱱᱤᱡᱮᱨ ᱡᱟᱭᱜᱟ ᱨᱮᱭᱟᱜ ᱜᱮ ᱮᱱᱛᱮᱫ ᱠᱟᱹᱢᱤ ᱠᱟᱱᱟ ᱾ ᱛᱚ ᱡᱮᱞᱮᱠᱟ ᱵᱮᱱ ᱢᱮᱱ ᱠᱮᱭᱟ ᱚᱲᱟᱜ ᱨᱮᱭᱟᱜ ᱠᱟᱹᱢᱤ ᱾ ᱥᱟᱶᱛᱮ ᱚᱲᱟᱜ ᱠᱷᱚᱱᱟᱜ ᱢᱤᱫ ᱵᱟᱨ ᱟᱭᱢᱟ ᱜᱷᱨ ᱪᱮᱫ ᱠᱚᱪᱚᱝ ᱢᱮᱱᱟᱜᱼᱟ ᱾ ᱦᱚᱳᱭᱛᱳ ᱜᱟᱹᱭ ᱰᱟᱝᱨᱟ ᱠᱚᱲᱟ ᱠᱚ ᱢᱟᱱᱮ ᱜᱟᱹᱭ ᱰᱟᱝᱨᱟ ᱠᱚ ᱤᱭᱟᱹ ᱵᱟᱲᱟ ᱞᱮᱠᱷᱟᱡ ᱛᱚ ᱜᱩᱨᱤᱡ ᱠᱚ ᱜᱤᱰᱤ ᱵᱟᱲᱟᱭᱟ ᱟᱭᱢᱟ ᱦᱚᱲ ᱜᱮᱠᱚ ᱞᱟᱡᱟᱜᱼᱟ᱾ ᱛᱚ ᱚᱱᱟ ᱢᱤᱫᱴᱮᱱ ᱠᱟᱹᱢᱤ ᱠᱟᱱ ᱜᱮᱭᱟ, ᱟᱯᱱᱟᱨᱟᱜ ᱠᱟᱱ ᱜᱮᱭᱟ ᱛᱚ ᱾ ᱞᱟᱡᱟᱣ ᱥᱚᱨᱚᱢ ᱨᱮᱭᱟᱜ ᱠᱟᱛᱷᱟ ᱵᱟᱹᱱᱩᱜᱼᱟ ᱾ ᱛᱚ ᱥᱟᱶ ᱨᱮ ᱥᱤᱭᱳᱜ ᱠᱚᱦᱚᱸ ᱟᱹᱰᱤ ᱡᱟᱹᱥᱛᱤ ᱠᱚ ᱚᱞ ᱯᱟᱲᱦᱟᱣ ᱞᱮᱠᱷᱟᱡ ᱥᱤᱭᱜ ᱠᱚᱦᱚᱸ ᱯᱮᱥᱮ ᱠᱚ ᱞᱟᱡᱟᱜ ᱜᱮᱭᱟ ᱛᱚᱵᱮ ᱚᱱᱟ ᱦᱚᱸ ᱢᱤᱫᱴᱮᱱ ᱟᱹᱰᱤ ᱢᱟᱨᱟᱝ ᱠᱟᱹᱢᱤ ᱠᱟᱱᱟ ᱾ ᱛᱚ ᱡᱮᱞᱮᱠᱟ ᱵᱮᱱ ᱢᱮᱱᱠᱮᱭᱟ ᱚᱞ ᱯᱟᱲᱦᱟᱣ ᱦᱚᱸ ᱢᱤᱫᱴᱮᱱ ᱠᱟᱹᱢᱤ ᱠᱟᱱ ᱜᱮᱭᱟ, ᱛᱚ ᱢᱮᱱᱟᱜᱼᱟ ᱱᱤᱡᱮᱨ ᱱᱤᱡᱮᱨ ᱡᱟᱭᱜᱟ ᱨᱮᱭᱟᱜ ᱛᱮ ᱱᱤᱡᱮ ᱱᱤᱡᱮᱨᱟᱜ ᱠᱟᱹᱢᱤ ᱢᱮᱱᱟᱜᱼᱟ, ᱛᱚᱵᱮ ᱟᱹᱞᱤᱧ ᱫᱚᱞᱤᱧ ᱢᱮᱱᱟ ᱡᱮ ᱚᱠᱟᱴᱟᱜ ᱠᱟᱹᱢᱤ ᱦᱚᱸ ᱮᱱᱛᱮᱫ ᱵᱟᱝ ᱠᱟᱹᱴᱤᱡ ᱞᱟᱹᱴᱩᱜᱼᱟ ᱡᱚᱛᱚ ᱠᱟᱹᱢᱤ ᱜᱮ ᱛᱮ ᱥᱚᱢᱟᱱ ᱾ ᱟᱫᱚ ᱚᱱᱮ ᱠᱚ ᱢᱮᱱᱟ ᱚᱞᱚᱜ ᱯᱟᱲᱦᱟᱜ ᱥᱟᱶ ᱥᱟᱶᱛᱮ ᱱᱤᱡᱮᱨ ᱚᱲᱟᱜ ᱨᱮᱭᱟᱜ ᱠᱟᱹᱢᱤ ᱦᱚᱸ ᱪᱮᱫ ᱡᱟᱹᱨᱩᱲᱟ ᱟᱨ ᱚᱞᱚᱜ ᱯᱟᱲᱦᱟᱣ ᱠᱟᱛᱮᱫ ᱦᱚᱸ ᱥᱮᱬᱟᱜ ᱡᱟᱹᱨᱩᱲᱟ ᱾ ᱚᱱᱮ ᱚᱱᱠᱟ ᱾
ᱦᱮᱸ ᱛᱟᱞᱦᱮ ᱜᱚᱝᱠᱮ ᱟᱯᱮᱥᱱ ᱫᱚ ᱚᱠᱟᱞᱮᱠᱟ ᱪᱟᱥ ᱠᱟᱹᱢᱤ ᱠᱚᱫᱚ ᱛᱤᱱᱟᱹᱜ ᱴᱟ ᱞᱟᱦᱟᱭᱮᱱᱟ ᱥᱮ ᱟᱹᱣᱨᱤ?
ᱦᱳᱭ ᱜᱚᱢᱠᱮ ᱟᱞᱮ ᱥᱮᱫ ᱫᱚ ᱪᱟᱥ ᱠᱟᱹᱢᱤ ᱠᱚᱫᱚ ᱦᱟᱸᱜ ᱢᱟᱱᱮ ᱢᱟᱛᱨᱚ ᱮᱦᱚᱵ ᱵᱟᱲᱟᱟᱣ ᱠᱟᱱᱟ ᱱᱟᱦᱟᱸᱜ, ᱟᱨ ᱟᱭᱢᱟ ᱫᱤᱱ ᱞᱟᱦᱟᱨᱮ ᱮᱦᱚᱵ ᱨᱮᱭᱟᱜ ᱠᱟᱛᱷᱟ ᱛᱟᱦᱮᱸ ᱠᱟᱱᱟ, ᱟᱫᱚ ᱫᱟᱜ ᱠᱚ ᱡᱟᱹᱲᱤ ᱠᱚ ᱮᱱᱛᱮᱫ ᱵᱟᱝ ᱛᱟᱦᱮᱸ ᱠᱟᱱ ᱠᱷᱟᱹᱛᱤᱨ ᱛᱮᱦᱟᱸᱜ ᱚᱱᱮ ᱵᱟᱞᱮ ᱮᱦᱚᱵ ᱠᱟᱫᱟ ᱛᱷᱟ ᱠᱟᱜ ᱛᱟᱦᱮᱱᱟ, ᱟᱫᱚ ᱛᱮᱦᱮᱧ ᱠᱷᱚᱡ ᱜᱮ ᱦᱟᱸᱜ ᱞᱮ ᱮᱦᱚᱵ ᱫᱟ ᱦᱟᱸᱜ ᱟᱫᱚ ᱴᱮᱠᱴᱟᱨ ᱠᱚᱞᱮ ᱟᱹᱜᱩ ᱵᱟᱲᱟ ᱟᱠᱟᱫᱟ ᱞᱚᱥᱚᱫ ᱦᱚᱪᱚ ᱵᱟᱲᱟᱭ ᱫᱟᱞᱮ ᱥᱟᱶ ᱥᱟᱶᱛᱮ ᱟᱨ ᱡᱟᱭᱜᱟ ᱡᱟᱭᱜᱟ ᱛᱮ ᱛᱮ ᱱᱟᱦᱮᱞ ᱠᱚ ᱛᱮᱞᱮ ᱵᱷᱤᱲᱟᱹᱣ ᱟᱜ ᱠᱟᱱᱟ, ᱵᱷᱤᱲᱟᱹ ᱫᱚ ᱟᱞᱮ ᱥᱮᱛᱟᱜ ᱵᱮᱞᱟ ᱱᱤᱛᱚᱜ ᱫᱚ ᱵᱟᱞᱮ ᱥᱤᱭ ᱫᱟ ᱦᱟᱸᱜ ᱛᱚ ᱥᱮᱛᱟᱜ ᱵᱮᱞᱟ ᱞᱮ ᱥᱤ ᱵᱟᱲᱟᱣ ᱠᱟ ᱪᱮᱫᱟᱜ ᱥᱮ ᱚᱱᱮ ᱠᱚ ᱢᱮᱱᱟ ᱡᱟᱜᱟ ᱡᱟᱜᱟ ᱚᱱᱠᱟᱜ ᱜᱮᱛᱮ ᱟᱭᱢᱟ ᱡᱟᱜᱟ ᱢᱮᱱᱟᱜ-ᱟ ᱛᱚᱵᱮ ᱴᱮᱠᱴᱟᱨ ᱛᱮ ᱛᱮ ᱱᱚᱣᱟ ᱡᱟᱜᱟ ᱫᱚ ᱵᱟᱝ ᱥᱤ ᱧᱟᱢᱚᱜ ᱠᱟᱱᱟ ᱛᱚ ᱚᱱᱟ ᱡᱟᱜᱟ ᱫᱚ ᱱᱟᱦᱮᱞ ᱛᱮᱜᱮ ᱛᱮᱫ ᱢᱚᱡᱽ ᱩᱲᱩᱜ ᱠᱟᱱᱟ ᱰᱟᱝᱨᱟ ᱥᱮ ᱱᱟᱦᱮᱞ ᱛᱮᱜᱮ ᱛᱚᱵᱮ ᱡᱟᱜᱟ ᱡᱟᱜᱟ ᱛᱮᱫᱚ ᱴᱮᱠ ᱴᱚᱨ ᱛᱮ ᱦᱟᱸᱜ ᱡᱟᱜᱟ ᱡᱟᱜᱟ ᱛᱮ ᱱᱟᱦᱮᱞ ᱛᱮ ᱦᱟᱸᱜ ᱚᱱᱮ ᱚᱝ ᱠᱟᱛᱮ ᱫᱮᱱᱟᱹ ᱵᱷᱟᱱᱟ ᱞᱮ ᱥᱤᱭᱮᱫ ᱠᱟᱱᱟ ᱟᱸ ᱦᱚᱞᱟ ᱠᱷᱚᱱ ᱜᱮ ᱦᱟᱸᱜ ᱜᱟᱹᱪᱷᱤ ᱠᱚ ᱛᱩᱫ ᱨᱮᱰᱤ ᱟᱠᱟᱫ ᱛᱟᱞᱮᱭᱟ ᱛᱚᱵᱮ ᱛᱤᱦᱤᱧ ᱫᱚ ᱱᱚᱜ ᱚᱭ ᱠᱚ ᱨᱚᱦᱚᱭ ᱮᱫ ᱠᱟᱱ ᱛᱟᱞᱮᱭᱟ, ᱛᱚ ᱮᱦᱚᱵ ᱠᱟᱫᱟᱞᱮ ᱢᱟᱛᱨᱚ ᱛᱚ ᱚᱠᱟ ᱚᱠᱟ ᱠᱚ ᱛᱟᱦᱚᱞᱮ ᱪᱟᱵᱟᱭ ᱫᱟ ᱚᱱᱟ ᱦᱚᱛᱮ ᱛᱮ ᱵᱟᱞᱮ ᱞᱟᱹᱭ ᱫᱟᱲᱮᱭᱟᱜ-ᱟ ᱛᱚᱵᱮ ᱯᱟᱥᱮ ᱢᱤᱫ ᱦᱟᱯᱛᱟ ᱜᱟᱱ ᱡᱟᱹᱨᱩᱲ ᱞᱮᱜᱼᱟ, ᱛᱚᱵᱮ ᱜᱚᱝᱠᱮ ᱢᱮᱱᱮᱫ ᱠᱟᱱᱟ ᱞᱤᱧ ᱟᱯᱮᱜᱮ ᱜᱮ ᱦᱟᱸᱜ ᱨᱚᱦᱚᱭ ᱠᱟᱹᱢᱤ ᱫᱚ ᱛᱤᱱᱟᱹᱜ ᱜᱟᱱ ᱯᱮ ᱞᱟᱦᱟ ᱠᱟᱜ ᱛᱟᱵᱚᱱᱟ ᱥᱮ ᱟᱹᱣᱨᱤ ᱯᱮ ᱮᱦᱚᱵ ᱛᱟᱵᱚᱱᱟ?
ᱜᱚᱝᱠᱮ ᱟᱞᱮ ᱥᱮᱱ ᱫᱚ ᱦᱟᱸᱜ ᱚᱱᱠᱟ ᱫᱟᱜ ᱡᱟᱹᱯᱩᱫ ᱠᱚᱫᱚ ᱱᱟᱸᱜ ᱵᱮᱥᱴᱤᱠ ᱫᱚ ᱟᱹᱣᱨᱤ ᱦᱩᱭᱩᱜ-ᱟ ᱢᱟᱱᱮ ᱵᱟᱹᱫᱽ ᱠᱚᱨᱮ ᱟᱹᱣᱨᱤ ᱮ ᱡᱟᱣᱨᱟ ᱵᱚᱱᱟ ᱟᱫᱚ ᱚᱱᱟᱛᱮ ᱦᱟᱸᱜ ᱟᱞᱮ ᱫᱚ ᱪᱟᱥ ᱠᱟᱹᱢᱤ ᱠᱚᱫᱚ ᱦᱟᱸᱜ ᱟᱯᱮ ᱫᱚ ᱟᱹᱣᱨᱤᱟᱜ ᱜᱮᱭᱟ ᱢᱟᱱᱮ ᱡᱟᱦᱟᱸ ᱛᱚᱞᱟ ᱠᱚᱜᱮ ᱚᱱᱟ ᱠᱚ ᱚᱱᱟ ᱠᱚᱦᱚᱸ ᱠᱟᱹᱴᱤᱡ ᱜᱮᱭᱟ ᱟᱫᱚ ᱱᱤᱛᱚᱜ ᱧᱮᱞᱚᱜ ᱠᱟᱱᱟ ᱠᱟᱨᱚᱱ ᱵᱟᱵᱟ ᱠᱚ ᱥᱟᱞᱟᱜ ᱢᱟᱱᱮ ᱯᱚᱨᱟᱢᱚᱨᱥᱚ ᱦᱟᱛᱟᱣ ᱦᱩᱭᱩᱜ ᱠᱟᱱᱟ ᱱᱤᱡᱮ ᱛᱮᱢᱟ ᱵᱟᱝ ᱜᱟᱱᱚᱜ-ᱟ ᱥᱮ ᱵᱟᱵᱟ ᱠᱚᱦᱚᱸ ᱠᱚ ᱥᱟᱞᱟᱜ ᱯᱚᱨᱟᱢᱚᱨᱥᱚ ᱦᱟᱛᱟᱣ ᱜᱮ ᱱᱟᱯᱟᱭᱟ᱾
ᱦᱳᱭ ᱦᱳᱭ ᱚᱠᱟᱴᱟᱜ ᱠᱟᱹᱢᱤ ᱨᱮᱭᱟᱜ ᱵᱮᱱ ᱞᱟᱹᱭ ᱠᱮᱫᱟ?
ᱢᱮᱱ ᱫᱟᱞᱤᱧ ᱟᱫᱚ, ᱦᱮᱸ ᱜᱚᱝᱠᱮ?
ᱢᱮᱱᱮᱫ ᱠᱟᱱᱟ ᱞᱤᱧ ᱤᱭᱟᱹ ᱯᱚᱨᱟᱢᱚᱨᱥᱚ ᱦᱟᱛᱟᱣ ᱡᱩᱲᱟᱹᱣ ᱵᱟᱝ ᱟᱫᱚ ᱚᱠᱟᱴᱟᱜ ᱠᱟᱹᱢᱤ ᱨᱮᱭᱟᱜ ᱵᱟᱝ ᱦᱟᱸᱜ ᱵᱤᱱ ᱞᱟᱹᱭ ᱠᱮᱜ ᱯᱚᱨᱟᱢᱚᱨᱥᱚ ᱦᱟᱛᱟᱣ ᱨᱮᱭᱟᱜ ᱠᱟᱹᱢᱤ,
ᱟᱨ ᱢᱮᱱ ᱫᱟᱞᱤᱧ ᱜᱚᱢᱠᱮ ᱡᱟᱦᱟᱸᱱᱟᱜ ᱠᱟᱹᱢᱤ ᱡᱟᱦᱟᱸᱱᱟᱜ ᱜᱮ ᱡᱮᱢᱚᱱ ᱪᱟᱥ ᱠᱟᱹᱢᱤ ᱠᱚᱨᱛᱮ ᱜᱮᱞᱮ ᱢᱟᱱᱮ ᱟᱭᱳ ᱵᱟᱵᱟ ᱴᱷᱮᱱ ᱦᱚᱸ ᱠᱟᱹᱴᱤ ᱯᱚᱨᱟᱢᱚᱨᱥᱚ ᱦᱟᱛᱟᱣ ᱫᱚᱨᱠᱟᱨ ᱠᱟᱱᱟ ᱢᱟᱱᱮ ᱡᱷᱚᱛᱚ ᱦᱚᱲᱟᱜ ᱯᱚᱨᱟᱢᱚᱨᱥᱚ ᱦᱟᱛᱟᱣ ᱠᱟᱛᱮ ᱠᱟᱹᱢᱤ ᱜᱮ ᱱᱟᱯᱟᱭᱟ᱾
ᱦᱳᱭ ᱱᱤᱛᱚᱜ ᱚᱱᱮᱠᱚ ᱢᱮᱱᱟ ᱚᱱᱟᱢᱟ ᱮᱠᱥᱳ ᱵᱟᱨ ᱮᱠᱥᱳ ᱵᱟᱨ ᱢᱟᱱᱮ ᱯᱚᱨᱟᱢᱚᱨᱥᱚ ᱦᱟᱛᱟᱣ ᱡᱟᱹᱲᱩᱲᱟ ᱪᱮᱫᱟᱜ ᱥᱮ ᱱᱤᱛᱚᱜ ᱱᱤᱡᱮᱨ ᱡᱩᱫᱤ ᱟᱹᱵᱩ ᱱᱤᱡᱮᱨ ᱛᱮᱜᱮ ᱵᱚᱱ ᱠᱟᱹᱢᱤ ᱠᱷᱟᱱ ᱛᱚ ᱜᱷᱟᱨᱚᱸᱧᱡᱽ ᱨᱮᱱ ᱢᱤᱫᱴᱮᱱ ᱥᱚᱨᱜᱮᱥᱥᱚᱨᱵᱟ ᱫᱚ ᱚᱠᱚᱭ ᱴᱟᱜ ᱠᱟᱱᱟᱭ? ᱵᱟᱵᱟ ᱠᱟᱱᱟᱭ ᱛᱚ ᱩᱱᱤᱭᱟᱜ ᱯᱚᱨᱟᱢᱚᱨᱥᱚ ᱠᱚᱛᱮ ᱜᱮ ᱢᱟᱱᱮ ᱠᱟᱹᱢᱤ ᱡᱟᱹᱨᱩᱲᱟ ᱟᱨ ᱩᱱᱤᱭᱟᱜ ᱱᱚᱞᱮᱡ ᱠᱚᱫᱚ ᱛᱮᱜ ᱟᱹᱰᱤ ᱵᱟᱹᱲᱛᱤ ᱜᱮᱛᱟᱭᱟ᱾ ᱡᱟᱦᱟᱸ ᱛᱤᱱᱟᱹᱜ ᱯᱟᱲᱦᱟᱣ ᱠᱟᱜ ᱟᱨ ᱡᱟᱦᱟᱸ ᱛᱤᱱᱟᱹᱜ ᱵᱟᱭ ᱯᱟᱲᱦᱟᱣ ᱠᱟᱜ ᱛᱚᱵᱮ ᱟᱹᱰᱤ ᱵᱟᱹᱲᱛᱤ ᱜᱮᱛᱟᱭᱟ ᱛᱚ ᱩᱱᱤᱭᱟᱜ ᱱᱚᱞᱮᱡᱽ ᱫᱚ ᱩᱱᱤᱭᱟᱜ ᱯᱚᱨᱟᱢᱚᱨᱥᱚ ᱦᱟᱛᱟᱣ ᱫᱚ ᱮᱠᱥᱚ ᱵᱟᱨ ᱱᱚᱝᱠᱟ
ᱦᱮᱸ ᱦᱮᱸ ᱜᱚᱢᱠᱮ ᱟᱹᱰᱤ ᱟᱹᱵᱤ ᱵᱷᱟᱹᱜᱤ ᱠᱟᱛᱷᱟᱢ ᱢᱮᱱ ᱠᱮᱫᱟ ᱠᱟᱨᱚᱱ ᱵᱟᱵᱟ ᱜᱮ ᱟᱵᱚ ᱦᱚᱨ ᱫᱤᱥᱟᱹ ᱩᱫᱩᱜ ᱰᱟᱦᱟᱨ ᱦᱚᱨ ᱫᱤᱥᱟᱹ ᱩᱫᱩᱜ ᱦᱚᱲ ᱦᱚᱲ ᱠᱟᱱ ᱛᱟᱵᱚᱱᱟᱭ ᱥᱮ ᱢᱟᱨᱟᱝ ᱦᱚᱲ ᱞᱮᱠᱟ ᱛᱮᱫᱚ ᱟᱫᱚ ᱜᱚᱝᱠᱮ ᱱᱚᱜ-ᱚᱭ ᱧᱮᱞᱚᱜ ᱠᱟᱱᱟ ᱡᱮ ᱱᱤᱛᱚᱜ ᱢᱟ ᱱᱚᱜ ᱰᱟᱝᱨᱤ ᱠᱚᱦᱚᱸ ᱟᱹᱛᱩ ᱫᱤᱥᱚᱢ ᱠᱚᱨᱮ ᱚᱱᱠᱟ ᱢᱟ ᱵᱟᱪᱩᱜ ᱠᱚᱣᱟ ᱟᱫᱚ ᱴᱨᱟᱠᱴᱚᱨ ᱯᱟᱣᱟᱨ ᱴᱤᱞᱟᱨ ᱠᱚᱛᱮ ᱜᱮ ᱱᱟᱜ ᱪᱟᱥ ᱠᱟᱹᱢᱤ ᱠᱚᱫᱚ ᱞᱟᱦᱟ ᱤᱫᱤ-ᱟ ᱟᱫᱚ ᱱᱤᱛᱚᱜ ᱦᱚᱸ ᱧᱮᱞᱚᱜ ᱠᱟᱱᱟ ᱥᱩᱱᱩᱢ ᱠᱚ ᱨᱮᱱᱟᱜ ᱫᱟᱢ ᱠᱚᱦᱚᱸ ᱟᱹᱰᱤᱜᱟᱱ ᱵᱟᱹᱲᱛᱤ ᱮᱱᱟ ᱟᱫᱚ ᱚᱱᱟᱜᱮ ᱪᱮᱫ ᱪᱤᱠᱟᱹ ᱜᱟᱱᱚᱜ-ᱟ ᱠᱟᱹᱴᱤᱡ ᱵᱮᱱ ᱢᱮᱱ ᱞᱮᱠᱷᱟᱱ ᱜᱟᱱᱚ-ᱟ
ᱦᱳᱭ ᱜᱚᱝᱠᱮ ᱚᱱᱮ ᱢᱮᱱᱟ ᱟᱹᱞᱤᱧ ᱫᱚ ᱟᱞᱮᱭᱟᱜ ᱢᱟ ᱮᱱᱛᱮᱫ ᱜᱟᱹᱰᱤ ᱠᱚᱦᱚᱸ ᱮᱱᱛᱮᱫ ᱵᱟᱹᱱᱩᱜ ᱠᱷᱟᱹᱛᱤᱨ ᱛᱮ ᱟᱫᱚ ᱥᱩᱱᱩᱢ ᱠᱚ ᱨᱮᱱᱟᱜ ᱫᱟᱢ ᱵᱟᱹᱲᱛᱤᱜ ᱠᱟᱱᱟ ᱥᱮ ᱠᱚᱢᱚᱜ ᱠᱟᱱᱟ ᱚᱱᱟ ᱫᱚ ᱵᱟᱹᱞᱤᱧ ᱵᱟᱰᱟᱭ ᱛᱤᱭᱳᱜ ᱠᱟᱫᱟ ᱦᱟᱸᱜ ᱛᱚ ᱟᱸᱡᱚᱢ ᱵᱟᱲᱟᱭ ᱟᱞᱤᱧ ᱵᱟᱹᱲᱛᱤ ᱟᱠᱟᱱᱟ ᱵᱚᱞᱮ ᱛᱚ ᱚᱵᱚᱥᱥᱚᱭ ᱱᱤᱥᱪᱚᱭ ᱵᱟᱹᱲᱛᱤᱜ-ᱟ ᱦᱚᱭᱛᱚ ᱚᱱᱠᱟᱜᱮ ᱪᱮᱫ ᱠᱚᱪᱚᱝ ᱢᱟᱱᱮ ᱤᱭᱟᱹ ᱜᱚᱱᱰᱳᱜᱳᱞ ᱦᱩᱭ ᱵᱟᱲᱟᱣ ᱠᱟᱱᱟ ᱚᱠᱟ ᱠᱚᱨᱮ ᱪᱚᱝ ᱛᱚ ᱚᱱᱟᱫᱚ ᱮᱱᱛᱮᱫ ᱵᱟᱹᱲᱛᱤᱜ ᱨᱮᱭᱟᱜ ᱫᱚ ᱥᱚᱢᱵᱷᱚᱵ ᱢᱮᱱᱟᱜ ᱜᱮᱭᱟ ᱟᱫᱚ ᱡᱟᱭᱦᱳᱠ ᱚᱠᱚᱭ ᱠᱚᱣᱟᱜ ᱪᱚᱝ ᱦᱚᱭᱛᱳ ᱜᱟᱹᱰᱤ ᱠᱚ ᱢᱮᱱᱟᱜ ᱜᱮᱭᱟ, ᱛᱚᱵᱮ ᱩᱱᱠᱩ ᱠᱚᱫᱚ ᱚᱵᱚᱥᱥᱭ ᱛᱷᱚᱲᱟ ᱜᱟᱱ ᱫᱤᱠ ᱫᱟᱨᱮ ᱛᱮᱠᱚ ᱧᱟᱢ ᱠᱮᱫᱟ ᱦᱟᱸᱜ ᱪᱮᱫᱟᱜ ᱥᱮ ᱵᱟᱹᱲᱛᱤ ᱠᱟᱱᱟ ᱛᱚ᱾ ᱴᱟᱠᱟ ᱯᱚᱭᱥᱟ ᱵᱟᱝ ᱛᱟᱦᱮᱸᱱ ᱦᱚᱲ ᱡᱮᱦᱮᱛᱩ ᱴᱟᱠᱟ ᱚᱠᱟᱨᱮ ᱧᱟᱢᱚᱜᱼᱟ᱾ ᱥᱮ ᱥᱟᱶᱛᱮ ᱮᱱᱛᱮᱫ ᱠᱟᱹᱢᱤᱨᱮ ᱞᱟᱜᱟᱣ ᱞᱟᱹᱜᱤᱫ ᱢᱟ ᱮᱱᱛᱮᱫ ᱢᱤᱫᱵᱟᱨ ᱜᱟᱹᱰᱤ ᱢᱟ ᱟᱹᱰᱤ ᱫᱚᱨᱠᱟᱨᱟᱜ ᱠᱟᱱ ᱜᱮᱭᱟ᱾
ᱚᱸ᱾
ᱛᱚ ᱢᱤᱫᱴᱮᱡ ᱪᱤᱱᱛᱟᱹᱨ ᱪᱤᱱᱛᱟᱹᱜ ᱨᱮᱭᱟᱜ ᱠᱤ ᱢᱤᱫᱴᱮᱜ ᱵᱤᱥᱚᱭ ᱠᱟᱱᱟ ᱟᱨᱠᱤ ᱚᱱᱟ ᱦᱚᱸ ᱢᱤᱫᱴᱮᱜ᱾ ᱟᱫᱚ ᱚᱱᱮ ᱠᱚ ᱢᱮᱱᱟ ᱡᱮᱞᱮᱠᱟ ᱚᱱᱟ ᱠᱚ ᱠᱚᱢᱟᱣ ᱥᱮ ᱵᱟᱲᱦᱟᱣ ᱱᱤᱡᱮᱨᱟᱜ ᱛᱤ ᱨᱮᱢᱟ ᱵᱟᱹᱱᱩᱜᱼᱟ ᱵᱟᱝ ᱟᱫᱚ᱾ ᱪᱮᱫ ᱞᱮᱠᱟ ᱠᱚ ᱪᱤᱠᱟ ᱩᱪᱚᱭᱫᱟ ᱦᱟᱜ ᱥᱮ ᱪᱮᱫ ᱞᱮᱠᱟ ᱯᱚᱨᱤᱵᱚᱨᱛᱚᱱ ᱦᱩᱭᱩᱜ ᱠᱟᱱᱟ ᱚᱱᱟ ᱦᱤᱥᱟᱹᱵᱽ ᱛᱮᱜᱮ ᱛᱮ ᱟᱯᱱᱟᱨ ᱦᱚᱸ ᱪᱟᱞᱟᱜ ᱪᱮᱫ ᱠᱩᱨᱩᱢᱩᱴᱩᱭ ᱡᱟᱹᱨᱩᱲᱟ᱾
ᱦᱮᱸ ᱜᱚᱝᱠᱮ ᱚᱱᱟ ᱢᱟ ᱠᱟᱨᱚᱱ ᱦᱩᱭᱩᱜ ᱠᱟᱱᱟ ᱠᱚᱢᱟᱣ ᱦᱩᱭᱩᱜ ᱥᱮ ᱵᱟᱲᱦᱟᱣ ᱦᱩᱭᱩᱜᱼᱟ ᱚᱱᱟ ᱢᱟ ᱟᱵᱚ ᱪᱮᱛᱟᱱ ᱨᱮ ᱰᱤᱯᱮᱱᱰ ᱠᱟᱛᱮ ᱢᱟ ᱵᱟᱝ ᱛᱟᱦᱮᱸᱱᱟ ᱥᱮ᱾ ᱟᱫᱚ ᱪᱮᱛᱟᱱ ᱢᱚᱦᱚᱞ ᱠᱷᱚᱱᱟᱜ ᱡᱟᱦᱟᱸ ᱠᱚ ᱯᱚᱨᱟᱢᱚᱨᱥᱚ ᱠᱚ ᱮᱢ ᱠᱟᱫᱟ ᱚᱱᱟ ᱛᱮᱜᱮ ᱟᱵᱚ ᱛᱟᱲᱟᱢ ᱛᱮᱜᱮ ᱦᱩᱭᱟᱵᱩᱱᱟ, ᱵᱟᱠᱷᱟᱱ ᱢᱟ ᱵᱟᱝ ᱜᱟᱱᱚᱜᱼᱟ᱾
ᱦᱚᱭ ᱴᱷᱤᱠ, ᱦᱚᱭ ᱚᱱᱮ ᱠᱚ ᱢᱮᱱᱟ, ᱢᱟᱱᱮᱢ ᱢᱟᱱᱮ ᱚᱱᱠᱟᱜᱮ ᱟᱭᱢᱟ ᱜᱮ ᱪᱮᱫ ᱠᱚᱪᱚᱝ ᱥᱩᱵᱤᱫᱷᱟ ᱚᱥᱩᱵᱤᱫᱷᱟ ᱦᱟᱹᱡᱩᱜ ᱦᱮᱜ ᱟᱹᱵᱚᱱᱟ, ᱛᱚ ᱡᱮᱞᱮᱠᱟ ᱵᱚᱱ ᱢᱮᱱ ᱠᱮᱭᱟ ᱟᱵᱚ ᱡᱩᱫᱤ ᱡᱚᱛᱚ ᱚᱵᱚᱥᱛᱷᱟ ᱨᱮ ᱡᱩᱫᱤ ᱨᱟᱡᱤ ᱵᱚᱱ ᱛᱟᱦᱮᱸᱱ ᱠᱷᱟᱱ ᱛᱚᱵᱮ, ᱟᱵᱚ ᱦᱚᱭᱛᱳ ᱢᱤᱫ ᱵᱟᱨ ᱪᱮᱫ ᱠᱚᱪᱚᱝ ᱚᱵᱷᱟᱵᱽ ᱚᱱᱮ ᱚᱱᱟ ᱠᱚ ᱟᱹᱰᱤ ᱡᱟᱹᱥᱛᱤ ᱫᱚᱦᱟᱜ ᱵᱟᱭ ᱤᱥᱯᱚᱨᱥᱚ ᱫᱟᱲᱮᱭᱟᱵᱚᱱᱟ, ᱟᱫᱚ
ᱦᱮᱸ᱾
ᱢᱟᱱᱟᱣ ᱦᱟᱛᱟᱣ ᱫᱚᱦᱚᱭ ᱡᱟᱹᱨᱩᱲᱟ ᱵᱚᱱᱟ ᱢᱮᱱ ᱠᱟᱛᱷᱟ ᱫᱚ ᱟᱨ ᱚᱱᱟ ᱪᱷᱟᱲᱟ ᱢᱟ ᱮᱴᱟᱜ ᱵᱤᱠᱚᱞᱯᱚ ᱢᱟ ᱛᱮᱜ ᱵᱟᱹᱱᱩᱜ ᱜᱮᱭᱟ᱾ ᱛᱚ ᱚᱠᱟ ᱠᱚ ᱦᱳᱭᱛᱳ ᱵᱚᱱ ᱱᱤᱡᱮᱨ ᱛᱮᱵᱚᱱ ᱪᱮᱠᱟ ᱫᱟᱲᱮᱭᱟᱜᱼᱟ ᱚᱱᱟ ᱢᱟ ᱵᱚᱱ ᱪᱮᱠᱟᱹᱭ ᱜᱮᱭᱟ, ᱟᱨ ᱵᱟᱵᱚᱱ ᱪᱮᱠᱟ ᱫᱟᱲᱮᱭᱟᱜ ᱢᱟᱛᱮᱜ ᱚᱱᱮ ᱢᱟᱱᱟᱣ ᱵᱟᱛᱟᱣ ᱡᱟᱹᱨᱩᱲᱟ᱾ ᱱᱚᱝᱠᱟᱜ ᱠᱟᱱᱟ᱾
ᱟᱪᱪᱷᱟ ᱜᱚᱝᱠᱮ ᱟᱯᱮ ᱟᱜ ᱜᱚᱝᱠᱮ ᱚᱲᱟᱜ ᱫᱚ ᱫᱤᱥᱚᱢ ᱠᱚᱫᱚ ᱚᱠᱟ ᱥᱮᱱ?
ᱟᱞᱮ ᱫᱚ ᱜᱚᱢᱠᱮ ᱟᱥᱟᱢ ᱥᱮᱜ ᱜᱮ ᱦᱟᱸᱜ, ᱟᱨ ᱡᱟᱹᱥᱛᱤ ᱢᱟᱱᱮ ᱡᱟᱜᱟ ᱛᱮᱫ ᱠᱚᱢᱟ ᱦᱟᱸᱜ ᱞᱟᱹᱞᱟᱹᱭ ᱢᱟ ᱵᱟᱭ ᱢᱟᱱᱮᱜ ᱟᱦᱟᱸᱜ ᱱᱚᱰᱮ ᱢᱟ᱾
ᱟᱪᱪᱷᱟ ᱦᱮᱸ ᱦᱮᱸ᱾
ᱨᱚᱯᱚᱲᱟ ᱞᱟᱝ ᱦᱟᱸᱜ ᱮᱴᱟᱜ ᱠᱚᱞᱨᱮ᱾
ᱟᱪᱪᱷᱟ ᱛᱟᱦᱚᱞᱮ ᱜᱚᱢᱠᱮ, ᱜᱚᱢᱠᱮ ᱚᱱᱛᱮᱱᱟᱜ ᱚᱱᱠᱟ ᱵᱤᱨ ᱵᱩᱨᱩ ᱠᱚᱫᱚ ᱚᱠᱟᱞᱮᱠᱟ ᱢᱮᱱᱟᱜ ᱟᱠᱟᱫᱟ?
ᱦᱳᱭ ᱜᱚᱝᱠᱮ, ᱟᱞᱮᱥᱮᱫ ᱫᱚ ᱦᱟᱸᱜ ᱢᱟᱱᱮ ᱵᱤᱨᱵᱩᱨᱩ ᱫᱚ, ᱵᱤᱨ ᱫᱚ ᱛᱟᱦᱮᱸ ᱠᱟᱱ ᱜᱮᱭᱟ ᱥᱩᱨ ᱨᱮ ᱟᱫᱚ ᱚᱱᱟ ᱠᱚ ᱛᱷᱚᱲᱟ ᱜᱷᱟᱛᱨᱟ ᱥᱟᱯᱷᱟ ᱵᱟᱲᱟ ᱧᱚᱜ ᱠᱟᱛᱮᱜ ᱴᱚᱞᱟ ᱜᱮ ᱦᱩᱭ ᱵᱟᱲᱟᱭᱮᱱᱟ ᱱᱮᱛᱟᱨ, ᱛᱚᱵᱮ ᱵᱤᱨ ᱢᱟ ᱛᱟᱦᱮᱸ ᱠᱟᱱ ᱜᱮᱭᱟ ᱾ ᱛᱚᱵᱮ ᱵᱩᱨᱩ ᱫᱚ ᱜᱚᱝᱠᱼᱼ ᱮ ᱥᱩᱨ ᱨᱮᱫᱚ ᱵᱟᱹᱱᱩᱜ ᱟᱠᱟᱫᱟ ᱦᱟᱸᱜ, ᱟᱹᱰᱤ ᱡᱷᱟᱹᱞ ᱨᱮᱜᱮ ᱢᱮᱱᱟᱜᱼᱟ, ᱟᱨ ᱟᱨ ᱚᱱᱟ ᱵᱩᱨᱩ ᱛᱤᱭᱟᱹᱜᱽ ᱞᱟᱹᱜᱤᱫ ᱛᱮ ᱯᱨᱟᱭ ᱟᱫᱷᱟ ᱫᱤᱱ ᱠᱷᱚᱡ ᱡᱟᱹᱥᱛᱤ ᱥᱚᱢᱚᱭ ᱜᱮ ᱡᱟᱹᱨᱩᱲᱟ, ᱟᱫᱚ ᱟᱞᱮ ᱥᱩᱨ ᱥᱩᱯᱩᱨ ᱨᱮᱫᱚ ᱛᱚ ᱵᱟᱹᱱᱩᱜ ᱠᱟᱫᱟ ᱵᱩᱨᱩ ᱫᱚ ᱾ ᱯᱟᱥᱮᱜ ᱟᱯᱮ ᱥᱮᱜ ᱦᱟᱸᱜ ᱢᱮᱱᱟᱜ ᱟᱠᱟᱫᱟ, ᱪᱤᱞᱤ?
ᱜᱚᱝᱠᱮ ᱟᱞᱮ ᱥᱮᱱ ᱦᱚᱸ ᱚᱱᱠᱟ ᱵᱩᱨᱩ ᱠᱚᱫᱚ ᱵᱟᱹᱪᱩᱜ ᱟᱹᱱᱤᱡ, ᱚᱱᱠᱟ ᱵᱤᱨᱼᱵᱩᱨᱩ ᱠᱚᱜᱮ ᱟᱞᱮ ᱢᱟ ᱟᱨ ᱵᱤᱨ ᱫᱤᱥᱚᱢ ᱛᱚ ᱡᱚᱝᱜᱚᱞ ᱢᱚᱦᱚᱞ, ᱟᱫᱚ ᱵᱤᱨ ᱵᱤᱨ ᱫᱟᱨᱮ ᱠᱚᱜᱮ ᱵᱤᱨ ᱫᱟᱨᱮ ᱠᱚᱜᱮ ᱡᱟᱹᱥᱛᱤ ᱢᱮᱱᱟᱜ ᱟᱠᱟᱫᱟ ᱱᱟᱦᱟᱜ ᱾ ᱟᱫᱚ ᱵᱩᱨᱩ ᱠᱚᱫᱚ ᱱᱟᱜ ᱚᱱᱠᱟ ᱥᱟᱺᱜᱤᱧ ᱥᱩᱨ ᱠᱚᱨᱮ ᱫᱚ ᱵᱟᱹᱪᱩᱜ ᱟᱹᱱᱤᱡ, ᱥᱟᱺᱜᱤᱧ ᱠᱚᱨᱮ ᱜᱮ ᱚᱱᱠᱟ ᱢᱮᱱᱟᱜ ᱠᱟᱫᱟ᱾
ᱦᱳᱭ ᱦᱳᱭ, ᱴᱷᱤᱠ ᱡᱟᱦᱟᱸ ᱛᱤᱱᱟᱹᱜ ᱵᱩᱨᱩ ᱢᱮᱱᱟᱜ ᱛᱟᱦᱮᱱ ᱥᱮ ᱵᱤᱨ ᱢᱟᱱᱮ ᱢᱩᱴᱟᱹ ᱛᱮ ᱫᱟᱨᱮ ᱦᱚᱸ ᱡᱟᱛᱮ ᱡᱮᱢᱚᱱ ᱵᱚᱱ ᱵᱟᱧᱪᱟᱣ ᱫᱚᱦᱚᱭ ᱾ ᱡᱟᱛᱮ ᱪᱮᱫ ᱞᱮᱠᱟ ᱵᱮᱱ ᱢᱮᱱ ᱠᱮᱭᱟ ᱫᱟᱨᱮ ᱢᱤᱫ ᱵᱟᱨ ᱵᱤᱨ ᱫᱟᱨᱮ ᱠᱚᱡ ᱥᱮ ᱪᱮᱫ ᱠᱚᱪᱚᱝ ᱛᱟᱦᱮᱱ ᱠᱷᱟᱡ, ᱢᱟᱱᱮ ᱚᱱᱠᱟ ᱜᱮ ᱥᱚᱢᱟᱡᱽ ᱨᱮᱦᱚᱸ ᱮᱱᱛᱮᱫ ᱟᱹᱰᱤᱜᱟᱱ ᱥᱚᱵᱷᱟᱜ ᱛᱮ ᱟᱹᱜᱩᱭᱟ, ᱟᱠᱷᱲᱟ ᱠᱚᱨᱮ ᱦᱚᱸ ᱟᱨ ᱫᱟᱨᱮ ᱟᱹᱰᱤ ᱡᱩᱫᱤ ᱟᱹᱰᱤ ᱡᱟᱹᱥᱛᱤ ᱵᱟᱝ ᱛᱟᱦᱮᱱ ᱛᱟᱵᱚᱱᱟ, ᱛᱚᱵᱮ ᱟᱵᱚ ᱦᱚᱸ ᱛᱷᱚᱲᱟ ᱠᱚᱥᱴᱚ ᱵᱚᱱ ᱧᱟᱢᱟ ᱟᱨ ᱧᱮᱞᱚᱜ ᱨᱮᱦᱚᱸ ᱢᱚᱸᱡᱽ ᱵᱟᱝ ᱧᱮᱞᱚᱜᱼᱟ ᱾
ᱦᱮᱸ ᱾
ᱠᱟᱛᱷᱟ ᱫᱚ ᱠᱟᱱᱟ ᱚᱱᱮ ᱚᱱᱠᱟ ᱾
ᱟᱨ ᱦᱩᱭᱩᱜ ᱠᱟᱱᱟ ᱠᱟᱨᱚᱱ ᱱᱚᱰᱮ ᱧᱮᱞ ᱟᱵᱚᱱ, ᱡᱩᱫᱤ ᱢᱟᱱᱮ ᱫᱟᱨᱮ ᱪᱮᱛᱟᱱ ᱨᱮᱜᱮ ᱟᱵᱚ ᱵᱤᱨ ᱵᱩᱨᱩ ᱢᱟᱱᱮ ᱵᱤᱨᱩ ᱫᱟᱨᱮ ᱪᱮᱛᱟᱱ ᱨᱮ ᱟᱵᱚ ᱵᱮᱥ ᱠᱟᱛᱮ ᱢᱮᱱᱟᱜ ᱵᱚᱱᱟ ᱥᱮ ᱠᱟᱨᱚᱱ ᱦᱩᱭᱩᱜ ᱠᱟᱱᱟ, ᱠᱟᱨᱚᱱ ᱦᱩᱭᱩᱜ ᱠᱟᱱᱟ ᱫᱟᱨᱮ ᱦᱚᱸ ᱟᱵᱚ ᱪᱮᱛ ᱟᱱ ᱨᱮ ᱟᱵᱚ ᱪᱮᱛᱟᱱ ᱨᱮ ᱰᱤᱯᱮᱱᱰ ᱠᱟᱛᱮ ᱢᱮᱱᱟᱜᱼᱟ ᱾ᱟᱵᱚ ᱦᱚᱸ ᱫᱟᱨᱮ ᱪᱮᱛᱟᱱ ᱨᱮ ᱰᱤᱯᱮᱱᱰ ᱠᱟᱛᱮ ᱢᱮᱱᱟᱜ ᱵᱚᱱᱟ ᱾
ᱚᱱᱟ ᱫᱚ ᱛᱮᱢᱱᱮ ᱚᱻ ᱥᱟᱨᱠᱮᱞ ᱞᱮᱠᱟ ᱛᱮ ᱪᱟᱞᱟᱜ ᱠᱟᱱᱟ ᱚᱱᱟᱫᱚ ᱾ ᱢᱟᱱᱮ ᱟᱵᱩ ᱫᱟᱨᱮ ᱴᱷᱮᱡ ᱜᱮᱵᱚᱱ ᱱᱤᱨᱵᱷᱚᱨ ᱮᱫᱟ ᱾ ᱟᱨ ᱫᱟᱨᱮ ᱟᱵᱚ ᱴᱷᱮᱱ ᱱᱤᱨᱵᱷᱚᱨ ᱮᱫᱟ ᱾ ᱱᱤᱛᱚᱜ ᱡᱮᱞᱮᱠᱟ ᱵᱤᱱ ᱢᱮᱱ ᱠᱮᱭᱟ ᱚᱠᱛᱩ ᱡᱟᱭᱜᱟ ᱡᱟᱭᱜᱟ ᱛᱮ ᱫᱚ ᱦᱟᱸᱜ ᱫᱟᱨᱮ ᱠᱚ ᱦᱟᱸᱜ ᱵᱟᱹᱱᱩᱜᱼᱟ ᱟᱹᱰᱤ ᱡᱟᱹᱥᱛᱤ ᱫᱚ, ᱛᱚᱵᱮ ᱚᱱᱟ ᱠᱚᱨᱮ ᱫᱚ ᱦᱟᱸᱜ ᱢᱟᱱᱮ ᱫᱟᱜ ᱡᱟᱹᱲᱤ ᱠᱚᱫᱚ ᱦᱟᱸᱜ, ᱚᱱᱮ ᱚᱱᱠᱟ ᱵᱟᱹᱱᱩᱜ ᱟᱠᱟᱫᱟ ᱦᱟᱸᱜ, ᱟᱨ ᱡᱟᱭᱜᱟ ᱡᱟᱭᱜᱟ ᱛᱮ ᱫᱟᱜᱼᱟ ᱫᱟᱨᱮ ᱠᱚ ᱢᱮᱱᱟᱜ ᱛᱚ ᱚᱱᱟ ᱠᱚᱨᱮ ᱫᱚ ᱫᱟᱜ ᱢᱮᱱᱟᱜ ᱜᱮᱭᱟ ᱦᱟᱸᱜ ᱾ ᱟᱨ ᱦᱚᱭᱛᱮ ᱯᱟᱨᱮᱱ ᱱᱚᱣᱟ ᱦᱚᱸ ᱠᱟᱱ ᱜᱮᱭᱟ, ᱦᱚᱭᱛᱚ ᱟᱭᱢᱟ ᱫᱟᱨᱮ ᱜᱮ ᱟᱹᱵᱩ ᱦᱚᱲ ᱢᱟᱱᱮ ᱵᱚᱱ ᱢᱟᱜ ᱢᱟᱨᱟᱣ ᱠᱮᱫᱟ ᱾ ᱛᱚ ᱚᱱᱟ ᱠᱷᱟᱹᱛᱤᱨ ᱛᱮ ᱦᱚᱭᱛᱚ ᱯᱟᱨᱮᱡᱽ ᱥᱚᱢᱚᱭ ᱨᱮ ᱵᱟᱭ ᱫᱟᱜ ᱟᱵᱚᱱ ᱠᱟᱱᱟ ᱾ ᱟᱨ ᱚᱱᱟ ᱠᱷᱟᱹᱛᱤᱨ ᱛᱮᱜᱮ ᱦᱟᱸᱜ ᱯᱟᱥᱮᱡ ᱟᱵᱚᱣᱟᱜ ᱦᱚᱸᱜᱼᱚᱭ ᱢᱤᱫᱴᱮᱱ ᱦᱩᱲᱩ ᱨᱚᱦᱚᱭ ᱚᱠᱛᱮ ᱦᱚᱸ ᱮᱛᱮ ᱱᱮᱴᱚᱱᱤ ᱵᱚᱱ ᱧᱟᱢᱮᱫ ᱠᱟᱱᱟ, ᱥᱮ ᱢᱤᱫ ᱵᱟᱨ ᱮᱴᱠᱮᱴᱚᱬᱮ ᱵᱚᱱ ᱧᱟᱢᱮᱫ ᱠᱟᱱᱟ ᱾ᱛᱚ ᱱᱚᱣᱟ ᱠᱚᱦᱚᱸ ᱦᱩᱫᱤᱥ ᱪᱤᱱᱛᱟᱹ ᱨᱮᱭᱟᱜ ᱢᱤᱫᱴᱮᱜ ᱠᱟᱛᱷᱟ ᱠᱟᱱ ᱜᱮᱭᱟ ᱾ ᱟᱨ ᱪᱮᱫ ᱞᱮᱠᱟ ᱛᱮ ᱞᱟᱦᱟ ᱥᱮᱫ ᱢᱤᱫ ᱴᱷᱤᱠ ᱤᱫᱤ ᱡᱩᱲᱟ ᱛᱚ ᱚᱱᱟ ᱦᱚᱸᱵᱚᱱ ᱠᱩᱨᱩᱢᱩᱴᱩᱭᱟ ᱾ ᱟᱨ ᱡᱮᱞᱮᱠᱟ ᱵᱤᱱ ᱢᱮᱱ ᱠᱮᱭᱟ ᱡᱟᱜᱟ ᱠᱚ ᱚᱱᱠᱟ ᱜᱮ ᱢᱤᱫ ᱵᱟᱨ ᱛᱟᱦᱮᱱ ᱠᱷᱟᱱ ᱫᱟᱨᱮ ᱠᱚ ᱢᱤᱫ ᱵᱟᱨ ᱪᱮᱫ ᱪᱚᱝ ᱨᱚᱦᱚᱭ ᱤᱫᱤ ᱵᱟᱲᱟ ᱠᱟᱜ ᱡᱟᱹᱨᱩᱲ ᱠᱟᱱᱟ ᱾
ᱦᱮᱸ ᱦᱮᱸ ᱾
ᱱᱚᱜᱼᱱᱚᱝᱠᱟ ᱾
ᱱᱚᱜᱼᱚᱸ ᱱᱚᱝᱠᱟ ᱜᱚᱝᱠᱮ ᱫᱟᱨᱮ ᱠᱚ ᱵᱚ ᱢᱟᱜ ᱪᱟᱵᱟ ᱞᱮᱱᱠᱷᱟᱱ ᱫᱚ ᱠᱟᱨᱚᱱ ᱦᱩᱭᱩᱜ ᱠᱟᱱᱟ, ᱢᱤᱫ ᱫᱤᱱ ᱟᱨ ᱢᱤᱫ ᱫᱤᱱ ᱨᱮ ᱡᱟᱦᱟᱸ ᱢᱟᱱᱢᱤ ᱥᱟᱶᱛᱮ ᱟᱰᱤᱡ ᱢᱟᱱᱮ ᱡᱟᱦᱟᱸ ᱡᱤᱵᱽᱼᱡᱤᱭᱟᱹᱞᱤ ᱠᱚ ᱢᱮᱱᱟᱜ ᱵᱚᱱᱟ ᱡᱚᱛᱚ ᱜᱮ ᱢᱤᱫ ᱫᱤᱱ ᱫᱚ ᱦᱟᱹᱯᱤᱫᱚᱜᱼᱟ ᱥᱮ ᱾ ᱟᱫᱚ ᱱᱚᱝᱠᱟ ᱜᱮ ᱡᱩᱫᱤ ᱢᱤᱫᱴᱮᱱ ᱫᱟᱨᱮ ᱵᱚᱱ ᱢᱟᱜᱽ ᱠᱷᱟᱱ ᱫᱚ, ᱯᱮᱭᱟ ᱫᱟᱨᱮ ᱡᱩᱫᱤ ᱵᱚ ᱨᱚᱦᱚᱭ ᱠᱷᱟᱱ ᱫᱚ
ᱦᱚᱭ ᱴᱷᱤᱠ ᱴᱷᱤᱠ ᱱᱚᱣᱟ ᱠᱟᱛᱷᱟ ᱫᱚ ᱴᱷᱤᱠ ᱵᱮᱸᱜ ᱦᱚᱭ ᱟᱹᱞᱤᱧ ᱦᱚᱸ ᱱᱚᱣᱟ ᱠᱟᱛᱷᱟ ᱜᱮᱞᱤᱧ ᱦᱩᱫᱤᱥ ᱠᱟᱱ ᱛᱟᱦᱮᱱᱟ, ᱡᱮ ᱢᱤᱫᱴᱟᱹᱱ ᱫᱟᱨᱮ ᱢᱟᱜ ᱞᱮᱠᱷᱟᱱ ᱵᱟᱨᱭᱟ ᱯᱮᱭᱟ ᱫᱟᱨᱮ ᱫᱚ ᱟᱫᱚ ᱨᱚᱦᱚᱭ ᱵᱷᱚᱨᱟᱣ ᱠᱮᱫ ᱜᱮ ᱚᱱᱮ ᱚᱱᱠᱟ ᱾ ᱟᱨ ᱵᱟᱝᱠᱷᱟᱱ ᱠᱷᱟᱹᱞᱤ ᱵᱚᱱ ᱢᱟ ᱤᱫᱤᱭᱟ ᱢᱟ ᱤᱫᱤᱭᱟ ᱛᱚᱵᱮ ᱵᱟᱵᱚᱱ